ᱦᱩᱸ ᱛᱟᱨᱯᱚᱨ ᱪᱮᱫ ᱠᱚ ᱪᱤᱠᱟᱹᱭ ᱦᱩᱭᱩᱜ ᱠᱟᱱᱟ᱾
ᱦᱮᱸ ᱡᱤᱨᱟᱹᱣ ᱵᱟᱲᱟ ᱦᱩᱭ ᱟᱠᱟᱱᱟ
ᱡᱤᱨᱟᱹᱣ ᱵᱟᱲᱟ ᱡᱚᱢ ᱵᱟᱲᱟ ᱫᱚ ᱦᱩᱭᱮᱱᱟ
ᱦᱮᱸ ᱡᱚᱢ ᱧᱩ ᱠᱚᱫᱚ ᱦᱩᱭ ᱮᱱᱟ
ᱚ
ᱟᱯᱮᱜᱮ ᱪᱮᱫ ᱞᱮᱠᱟ ᱡᱚᱢ ᱧᱩ ᱵᱟᱲᱟ ᱠᱮᱫᱫᱟ ᱯᱮ ᱥᱮ ᱟᱣᱹᱨᱤ᱾
ᱦᱮᱸ ᱡᱚᱢ ᱠᱚᱫᱚ ᱦᱩᱭ ᱮᱱᱟ ᱛᱟᱨᱯᱚᱨ ᱚᱲᱟᱜ ᱠᱚᱨᱮ ᱵᱮᱥᱜᱮ᱾
ᱦᱮᱸ ᱵᱮᱥ ᱜᱮ᱾
ᱚ ᱟᱞᱮ ᱦᱚᱸ ᱚᱲᱟᱜ ᱠᱚᱫᱚ ᱵᱮᱥ ᱜᱮ ᱱᱤᱭᱟᱹ ᱜᱷᱟᱹᱲᱤᱡ ᱫᱚ᱾
ᱟᱪᱪᱷᱟ ᱟᱯᱮ ᱟᱹᱛᱩᱳ ᱫᱤᱥᱚᱢ ᱫᱚ ᱚᱠᱟᱨᱮ᱾
ᱟᱞᱮ ᱱᱚᱣᱟ ᱵᱮᱝᱜᱚᱞ ᱥᱮᱫ᱾
ᱵᱮᱝᱜᱚᱞ ᱫᱚ ᱪᱮᱫ ᱠᱚᱢ ᱭᱟ ᱰᱤᱥᱴᱤᱠ ᱾ ᱟᱪᱪᱷᱟᱧ ᱢᱮᱱᱮᱫ ᱛᱟᱦᱮᱱᱟ ᱵᱮᱝᱜᱚᱞ ᱨᱮᱢᱟ᱾ ᱥᱟᱱᱛᱟᱲᱤ ᱯᱟᱲᱦᱟᱣ ᱢᱟ ᱪᱟᱞᱟᱜ ᱠᱟᱱ ᱜᱮᱭᱟ ᱥᱮ᱾
ᱦᱩᱸ ᱪᱤᱠᱤᱛᱮ ᱪᱟᱞᱟᱜ ᱠᱟᱱᱟ᱾
ᱪᱤᱠᱤᱛᱮ ᱪᱟᱞᱟᱜ ᱠᱟᱱᱟ ᱡᱚᱛᱚ ᱤᱥᱠᱩᱞ ᱨᱮᱜᱮ᱾
ᱦᱮᱸ ᱤᱥᱠᱩᱞ ᱠᱷᱚᱱᱟᱜ ᱤᱭᱩᱱᱤᱵᱷᱟᱨᱥᱤᱴᱤ᱾
ᱠᱮᱡᱤ ᱴᱩ ᱯᱮᱡᱤ
ᱦᱩᱸ ᱯᱮᱡᱤ ᱫᱟᱨᱤᱪ ᱱᱮᱴ ᱥᱮᱴ
ᱪᱤᱠᱤ ᱫᱚ ᱟᱞᱮ ᱥᱮᱫ ᱫᱚ ᱪᱤᱠᱤ ᱫᱚ ᱟᱞᱮ ᱥᱮᱫ ᱫᱚ ᱮᱵᱮᱞᱮᱵᱮᱞ ᱦᱩᱭ ᱟᱠᱟᱱᱟ ᱯᱨᱟᱭ᱾ ᱤᱥᱠᱩᱞ ᱠᱚᱞᱡᱽ ᱛᱟᱨᱯᱮ ᱚᱯᱷᱤᱥ ᱟᱫᱟᱞᱚᱛ ᱠᱚᱨᱮ ᱦᱚᱸ
ᱦᱩᱸ ᱦᱩᱸ ᱜᱚᱴᱟ ᱜᱮ ᱱᱟᱦᱟᱜ
ᱦᱩᱸ ᱦᱩᱸ ᱟᱯᱮ ᱥᱮᱫ ᱫᱚ ᱵᱟᱝ ᱪᱟᱹᱞᱩ ᱠᱟᱱᱟ᱾
ᱟᱞᱮ ᱥᱮᱫ ᱫᱚ ᱱᱟᱜ ᱵᱟᱝ ᱪᱟᱞᱩ ᱟᱠᱟᱱᱟ ᱟᱞᱮ ᱫᱚ ᱡᱷᱟᱲᱠᱷᱚᱸᱰ ᱯᱚᱱᱚᱛ ᱛᱚ ᱟᱫᱚ᱾
ᱦᱚᱭ ᱵᱟᱝ ᱪᱟᱞᱩ ᱠᱟᱱᱟ
ᱵᱟᱝ ᱪᱟᱹᱞᱩ ᱩᱛᱟᱹᱨ ᱠᱟᱱᱟ ᱟᱫᱚ ᱪᱟᱹᱞᱩ ᱨᱮᱭᱟᱜ ᱫᱚ ᱱᱟᱜ ᱱᱚᱰᱮ ᱦᱚᱸ᱾ ᱚᱱᱟ ᱠᱚᱢᱟ ᱩᱢᱤᱫ ᱫᱚ ᱢᱮᱱᱟᱜ ᱜᱮᱭᱟ ᱟᱥᱟ ᱵᱷᱚᱨᱥᱟ ᱫᱚ ᱢᱮᱱᱟᱜ ᱜᱮᱭᱟ ᱟᱫᱚ ᱱᱟᱦᱟᱜ ᱛᱤᱥ ᱠᱚᱛᱮ ᱱᱟᱦᱟᱜ᱾ ᱪᱟᱹᱞᱩᱜ ᱠᱟᱱᱟ ᱱᱟᱦᱟᱜ
ᱦᱳᱭ ᱚᱸᱰᱮ ᱢᱟ ᱚᱸᱰᱮ ᱢᱟ ᱟᱵᱚᱱᱤᱡ ᱜᱮ ᱥᱚᱨᱠᱟᱨ ᱠᱟᱱ ᱫᱚᱭ᱾ ᱪᱤᱠᱟᱭ ᱫᱟ ᱚᱱᱟ ᱜᱮᱛᱚᱜ ᱦᱟᱜ
ᱟᱫᱚ ᱱᱟᱜ ᱛᱤᱱᱟᱹᱜ ᱦᱟᱹᱵᱤᱡ ᱪᱮᱫ ᱮ ᱠᱟᱹᱢᱤᱭᱮᱫᱟ ᱥᱮ ᱵᱟᱭ ᱠᱟᱹᱢᱤᱭᱮᱫᱟ ᱦᱟᱜ᱾
ᱦᱳᱭ ᱦᱳᱭ
ᱵᱟᱰᱟᱭᱚᱜᱼᱟ
ᱦᱩᱸ ᱛᱟᱨᱯᱚᱨ ᱱᱮᱛᱟᱨ ᱡᱩᱣᱟᱹᱱ ᱠᱚᱣᱟᱜ ᱦᱟᱞᱚᱛ ᱫᱚᱥᱟ ᱪᱮᱫ ᱞᱮᱠᱟ ᱟᱯᱮᱥᱮᱫ᱾
ᱮᱸ ᱡᱩᱣᱟᱹᱱ ᱠᱚᱲᱟ ᱠᱩᱲᱤ ᱠᱚᱢᱟ ᱮᱥᱮ ᱢᱟ ᱛᱮ ᱚᱞ ᱯᱟᱲᱦᱟᱣ ᱛᱚ ᱱᱟᱦᱟᱜ ᱟᱞᱮ ᱱᱚᱣᱟ ᱥᱟᱱᱛᱟᱲ ᱯᱚᱨᱜᱟᱱᱟ ᱥᱮᱫ ᱫᱚ ᱰᱷᱮᱨ ᱫᱚ ᱱᱟᱦᱟᱜ ᱪᱤᱠᱤ ᱪᱤᱠᱤ ᱫᱚ ᱩᱱᱟᱹᱜ ᱫᱚ ᱵᱟᱞᱮ ᱵᱟᱲᱟᱭᱟ ᱦᱟᱱᱛᱮ ᱡᱟᱢᱥᱮᱫᱯᱩᱨ ᱱᱚᱠᱟ ᱫᱚ ᱯᱩᱨᱟᱹ ᱩᱱᱠᱩ ᱫᱚᱠᱚ ᱵᱟᱲᱟᱭ ᱜᱮᱭᱟ ᱦᱟᱜ ᱪᱤᱠᱤ
ᱪᱤᱠᱤ ᱵᱟᱝ ᱛᱮ ᱨᱮᱦᱚᱸ ᱪᱮᱫ ᱞᱮᱠᱟ ᱯᱟᱲᱦᱟᱣ ᱠᱚ ᱥᱮ ᱚᱞᱚᱜ ᱯᱟᱲᱦᱟᱣ ᱠᱚ ᱪᱮᱫ ᱞᱮᱠᱟ ᱚᱱᱛᱮᱱ ᱠᱚ᱾ ᱡᱩᱣᱟᱹᱱ ᱠᱚᱲᱟ ᱠᱩᱲᱤ ᱠᱚ ᱥᱮ ᱱᱚᱣᱟ ᱰᱤᱡᱮ ᱵᱚᱠᱥᱚ ᱛᱟᱭᱱᱚᱢ ᱨᱮᱜᱮ ᱠᱚ ᱫᱟᱹᱲ ᱵᱟᱲᱟᱭ ᱠᱟᱱᱟ᱾
ᱵᱟᱝ ᱵᱟᱝ ᱮᱸ ᱚᱞ ᱯᱟᱲᱦᱟᱣ ᱫᱚ ᱟᱞᱮ ᱥᱮᱫ ᱫᱚ ᱱᱚᱜᱼᱚᱭ ᱮᱸ ᱴᱚᱞᱟ ᱯᱟᱲᱟ ᱨᱮ ᱡᱟᱸᱦᱟ ᱛᱤᱱᱟᱹᱜ ᱜᱮ ᱠᱚᱲᱟ ᱠᱩᱲᱤ ᱢᱮᱱᱟᱜ ᱠᱚᱣᱟ᱾
ᱦᱩᱸ
ᱡᱚᱛᱚ ᱜᱮ ᱛᱷᱚᱲᱟ ᱵᱟᱝ ᱛᱷᱚᱲᱟ ᱫᱚᱠᱚ ᱚᱞ ᱯᱟᱲᱦᱟᱣ ᱜᱮᱭᱟ ᱢᱟᱱᱮ ᱢᱮᱴᱨᱤᱠ ᱤᱱᱴᱟᱨ ᱱᱟᱦᱟᱜ ᱤᱱᱠᱟ ᱫᱚᱠᱚ ᱡᱚᱛᱚ ᱜᱮ᱾ ᱚᱞ ᱯᱟᱲᱦᱟᱣ ᱜᱮᱭᱟ ᱥᱮ ᱩᱱᱟᱹᱜ ᱵᱟᱝ ᱨᱮᱦᱚᱸᱚᱞᱮ ᱥᱮᱵᱷᱮᱱ ᱮᱭᱤᱴ ᱫᱚ ᱵᱚᱞᱮ ᱟᱠᱚᱣᱟᱜ ᱧᱩᱛᱩᱢ ᱚᱞ ᱞᱮᱠᱟ ᱫᱚ ᱱᱟᱦᱟᱜ ᱡᱚᱛᱚ᱾ ᱡᱚᱛᱚ ᱜᱮ ᱚᱞ ᱯᱟᱲᱦᱟᱣ ᱫᱚ ᱢᱮᱱᱟᱜᱼᱟ᱾
ᱚ ᱪᱪᱷᱟ
ᱟᱯᱮ ᱟᱯᱮ ᱥᱮᱱ ᱚᱱᱛᱮ ᱪᱮᱫ ᱞᱮᱠᱟ
ᱟᱞᱮ ᱥᱮᱫ ᱫᱚ ᱯᱨᱟᱭ ᱵᱷᱟᱜᱮ ᱜᱮᱠᱚ ᱚᱞᱚᱜ ᱯᱟᱲᱦᱟᱣ ᱠᱟᱱᱟ ᱟᱫᱚ᱾ ᱟᱵᱚᱨᱮᱱ ᱟᱹᱰᱤ ᱜᱟᱱ ᱜᱮ ᱦᱮᱱᱟᱜ ᱠᱚᱣᱟ ᱪᱤᱠᱤ ᱠᱚ ᱵᱟᱲᱟᱭ ᱠᱟᱛᱮᱜ ᱥᱮ ᱜᱨᱮᱡᱩᱭᱮᱥᱚᱱ ᱠᱚ ᱠᱚᱢᱯᱞᱤᱴ ᱠᱟᱛᱮᱜ ᱨᱮᱦᱚᱸ᱾ ᱵᱮᱠᱟᱨ ᱜᱮ ᱦᱮᱱᱟᱜ ᱠᱚᱣᱟ ᱫᱩᱲᱩᱵ ᱵᱟᱲᱟ ᱛᱟᱨᱯᱚᱨᱮ ᱥᱚᱨᱠᱟᱨᱤ ᱱᱚᱠᱨᱤ ᱠᱚᱦᱚ ᱠᱚ᱾ ᱯᱟᱱᱛᱮ ᱵᱟᱲᱟᱭ ᱜᱮᱭᱟ ᱟᱫᱚ ᱵᱟᱝᱠᱚ ᱞᱟᱜᱟᱣ ᱫᱟᱲᱮᱭᱟᱜ ᱠᱟᱱᱟ ᱥᱮ ᱚᱱᱠᱟᱱ ᱵᱷᱮᱠᱮᱱᱥᱤ ᱠᱚ ᱵᱟᱝ ᱛᱩᱫᱩᱜ ᱠᱟᱱᱟ᱾ ᱟᱫᱚ ᱚᱱᱟ ᱞᱮᱠᱟᱛᱮ ᱵᱮᱠᱟᱨ ᱜᱮ ᱦᱮᱸᱱᱟᱜ ᱠᱚᱣᱟ ᱟᱹᱰᱤ ᱜᱟᱱ ᱜᱮ᱾ ᱟᱞᱮ ᱱᱚᱛᱮ ᱫᱚ ᱵᱮᱝᱜᱚᱞ ᱥᱮᱫ ᱫᱚ,
ᱫᱚ ᱥᱮᱜ ᱧᱟᱢᱚᱜ ᱜᱮᱭᱟ ᱱᱟᱦᱟᱜ ᱵᱷᱮᱠᱮᱱᱥᱤ ᱠᱚ ᱩᱰᱩᱠᱚᱜ ᱜᱮᱭᱟ ᱱᱟᱦᱟᱜ ᱯᱟᱥᱮᱜ
ᱦᱩᱸ ᱟᱫᱚ ᱦᱚᱸᱜ ᱱᱚᱣᱟ ᱠᱚ ᱡᱟᱦᱟᱸ ᱠᱟᱹᱢᱤ ᱵᱟᱲᱟ ᱦᱩᱭᱩᱜ ᱠᱟᱱᱟ ᱱᱚᱣᱟ ᱱᱚᱣᱟ ᱪᱮᱛᱟᱱ ᱨᱮ ᱟᱫᱚ ᱚᱱᱟ ᱠᱚᱦᱚᱸ ᱞᱟᱹᱭ ᱵᱟᱲᱟ ᱫᱚ ᱦᱩᱭ ᱟᱠᱟᱱ ᱜᱮᱭᱟ, ᱟᱫᱚ ᱜᱩᱨᱩᱛᱚ ᱵᱟᱠᱚ ᱮᱢᱟᱜ ᱠᱟᱱᱟ ᱱᱚᱣᱟ ᱠᱚᱨᱮ ᱦᱚᱸ᱾ ᱦᱮᱸ ᱱᱚᱝᱠᱟ ᱦᱟᱝᱠᱟ ᱮᱢᱚᱜ ᱟᱠᱚ ᱪᱮᱨᱥᱚ ᱪᱤᱠᱟᱹᱜᱼᱟ ᱢᱟᱱᱮ ᱵᱟᱠᱚ ᱜᱩᱨᱩᱛᱚ ᱵᱟᱹᱱᱩᱜᱼᱟ ᱱᱚᱣᱟ ᱨᱮ ᱡᱟᱦᱟᱸ ᱦᱟᱸᱱᱛᱮ ᱠᱟᱹᱢᱤ ᱵᱟᱲᱟ ᱦᱳᱭᱳᱜ ᱠᱟᱱᱟ ᱛᱟᱨᱯᱚᱨ ᱨᱤᱥᱮᱱ ᱜᱮᱛᱚ ᱱᱚᱜᱼᱚᱭ ᱧᱟᱢ ᱮᱱᱟ,
ᱩᱸᱻ
ᱛᱮᱦᱮᱧ ᱠᱚ ᱠᱳᱞ ᱠᱮᱫᱟ ᱟᱨᱦᱚᱸ ᱱᱚᱣᱟ ᱨᱮᱱᱟᱜ ᱠᱟᱹᱣᱰᱤ ᱠᱚ,
ᱦᱮᱸ ᱦᱮᱸ ᱠᱳᱞ ᱠᱮᱫ ᱜᱮᱭᱟ ᱠᱚ ᱟᱫᱚ
ᱦᱩᱸ᱾
ᱦᱮᱸ ᱱᱚᱜᱼᱚ ᱱᱤᱝᱠᱟᱹ ᱜᱮ ᱵᱮᱨᱳᱡᱽᱜᱟᱨ ᱛᱟᱦᱮᱱ ᱠᱷᱟᱡ ᱫᱚ ᱡᱟᱦᱟᱸᱱᱟᱜ ᱱᱚᱝᱠᱟ ᱠᱟᱹᱢᱤ ᱨᱮᱱᱟᱜ ᱥᱚᱢᱳᱭ ᱧᱟᱢ ᱞᱮᱱᱠᱷᱟᱡ ᱛᱚᱯᱥᱚᱨ ᱧᱟᱢ ᱞᱮᱱᱠᱟᱱᱡ ᱫᱚ ᱠᱟᱹᱢᱤ ᱦᱩᱭᱩᱜᱼᱟ ᱮᱱᱛᱮᱫ, ᱪᱤᱠᱟᱹᱭᱟᱢ ᱵᱚᱨᱥᱟ ᱠᱟᱛᱮᱫ ᱜᱮ ᱠᱟᱹᱢᱤ ᱦᱩᱭᱩᱜᱼᱟ ᱮᱢᱚᱜ ᱜᱮᱭᱟ ᱠᱚ ᱪᱮᱫᱟᱜ ᱵᱟᱠᱚ ᱮᱢᱚᱜᱼᱟ᱾
ᱦᱩᱸ ᱦᱩᱸ᱾ ᱵᱟᱝ ᱪᱮᱥᱴᱟ ᱨᱮ ᱛᱟᱦᱮᱸ ᱞᱮᱱᱠᱷᱟᱱ ᱫᱚ ᱦᱩᱭᱩᱜᱼᱟ᱾ ᱮᱻ ᱥᱚᱨᱠᱟᱨᱤ ᱱᱟ. ᱠᱨᱤ ᱪᱩᱠᱨᱤᱭᱟᱹ ᱠᱚᱦᱚᱸ ᱦᱩᱭᱩᱜᱼᱟ ᱵᱟᱨᱮᱦᱚᱸ ᱠᱳᱢᱯᱟᱱᱤ ᱠᱚ ᱦᱤᱡᱩᱜ ᱠᱟᱱᱟ,
ᱟᱯᱮ ᱥᱮᱫ ᱢᱟ ᱱᱚᱛᱮ ᱵᱟᱹᱲᱛᱤ ᱜᱮ ᱠᱳᱢᱯᱟᱱᱤ ᱠᱚᱦᱚᱸ ᱢᱮᱱᱟᱜ ᱠᱚᱜᱮᱭᱟ ᱦᱟᱣᱲᱟ ᱦᱩᱭᱮᱱ ᱥᱮ ᱥᱮᱭᱟᱞᱫᱟ ᱦᱳᱭᱮᱱ ᱱᱚᱣᱟ ᱰᱟᱱᱠᱩᱱᱤ ᱠᱚᱨᱮ ᱥᱮ ᱱᱚᱣᱟ ᱥᱨᱤᱨᱟᱢᱯᱩᱨ ᱠᱚᱨᱮ ᱱᱚᱣᱟ ᱯᱷᱤᱞᱤᱯᱠᱟᱨᱴ ᱮᱢᱟᱱ ᱠᱳᱢᱯᱟᱱᱤ ᱢᱮᱱᱟᱜ-ᱟ,
ᱧᱟᱢᱚᱜᱼᱟ ᱟᱫᱚ, ᱵᱤᱥᱤ ᱠᱟ. ᱢᱤ ᱫᱚ ᱧᱟᱢᱚᱜ ᱜᱮᱭᱟ᱾ ᱵᱚᱲᱚ ᱵᱚᱲᱚ ᱥᱚᱯᱤᱝ ᱢᱚᱞ ᱠᱚᱨᱮ ᱦᱚᱸ ᱜᱟᱱᱚᱜ ᱠᱟᱱᱟ ᱛᱟᱨᱯᱚᱨᱮ ᱱᱩᱠᱩ ᱠᱳᱨᱤᱭᱟᱨ ᱢᱟᱫᱽᱫᱷᱚᱢ ᱛᱮᱦᱚᱸ ᱚᱸᱰᱮ ᱦᱚᱸ ᱧᱟᱢᱚᱜ ᱠᱟᱱᱟ᱾
ᱥᱚᱯᱤᱝ ᱢᱚᱞ ᱠᱚᱨᱮ ᱫᱚ ᱪᱮᱫ ᱠᱚᱢ ᱥᱤᱠᱩᱨᱤᱴᱤ ᱠᱚ
ᱠᱟ. ᱢᱤ ᱠᱚ ᱛᱚ ᱵᱟᱹᱱᱩᱜ ᱛᱚ ᱢᱟᱨᱟᱝ ᱢᱟᱨᱟᱝ ᱠᱳᱢᱯᱟᱱᱤ
ᱟᱞᱮ ᱱᱚᱰᱮ ᱯᱟᱠᱩᱲ ᱨᱮᱫᱚ ᱚᱱᱠᱟ ᱞᱟᱹᱴᱩ ᱞᱟᱹᱴᱩ ᱠᱚᱢ ᱞᱟᱹᱴᱩ ᱞᱟᱹᱴᱩ ᱠᱳᱢᱯᱟᱱᱤ ᱫᱚ ᱱᱟᱦᱟᱸᱜ ᱯᱟᱹᱠᱩᱲ ᱨᱮᱫᱚ ᱵᱟᱹᱱᱩᱜ ᱠᱚᱣᱟ ᱟᱞᱮ ᱥᱮᱫ ᱫᱚ᱾
ᱡᱟᱦᱟᱸ ᱛᱤᱱᱟᱹᱜ ᱜᱮ ᱢᱤᱫᱵᱟᱨ ᱠᱳᱢᱯᱟᱱᱤ ᱦᱮᱱᱟᱜ ᱠᱚᱣᱟ ᱚᱱᱟ ᱠᱚᱨᱮ ᱢᱟ ᱡᱟᱭᱜᱟ ᱠᱚᱠᱚ ᱮᱥᱮᱫ ᱠᱟᱫᱟ᱾
ᱪᱟᱞᱟᱜ ᱜᱮᱭᱟ ᱦᱮᱸ ᱥᱟᱦᱟᱨ ᱵᱟᱡᱟᱨ ᱫᱚ ᱛᱤᱱᱟᱹᱜ ᱥᱟᱺᱜᱤᱧ ᱯᱮ ᱪᱟᱞᱟᱜ ᱜᱮᱭᱟ? ᱥᱚᱦᱚᱨ ᱵᱟᱡᱟᱨ ᱠᱚᱫᱚ
ᱥᱚᱦᱚᱨ ᱵᱟᱡᱟᱨ ᱠᱚᱫᱚ ᱱᱟᱦᱟᱜ ᱢᱟᱞᱮ ᱢᱚᱦᱮᱥᱯᱩᱨ ᱨᱮᱞᱮ ᱵᱟᱡᱟᱨᱚᱜᱼᱟ ᱟᱨ ᱱᱚᱣᱟ ᱯᱟᱠᱩᱲ ᱜᱮ ᱟᱨ ᱱᱚᱣᱟ ᱥᱩᱨ ᱠᱚᱨᱮ ᱦᱚᱸ ᱦᱟᱹᱴᱤᱭᱟᱹ ᱠᱚᱫᱚ ᱢᱮᱱᱟᱜ ᱜᱮᱭᱟ ᱦᱟᱹᱴᱤᱭᱟᱹ
ᱟᱞᱮ ᱱᱚᱛᱮ ᱫᱚ ᱴᱟᱣᱩᱱ ᱥᱮ ᱵᱟᱡᱟᱨ ᱠᱚᱫᱚ ᱥᱩᱨᱮᱭᱟ᱾ ᱟᱫᱚ ᱪᱟᱥᱵᱟᱥ ᱠᱚ ᱪᱮᱫ ᱞᱮᱠᱟ ᱛᱟᱯᱮ ᱟᱯᱮ ᱚᱱᱛᱮ? ᱪᱟᱥᱵᱟᱥ ᱪᱮᱫ ᱞᱮᱠᱟ ᱠᱚ ᱪᱟᱥ ᱜᱮᱭᱟ? ᱦᱮᱞᱳ᱾ ᱦᱮᱞᱳ᱾